ᱩᱠᱩᱨ ᱟᱸᱡᱚᱢ ᱫᱟᱢ ᱥᱮ ᱵᱟᱝ?
ᱦᱮᱸ ᱟᱸᱡᱚᱢᱚᱜ ᱠᱟᱱᱟ᱾
ᱡᱟᱭᱦᱳᱠ ᱚᱱᱟ ᱜᱮ ᱪᱮᱫ ᱯᱮ ᱪᱤᱠᱟᱹᱭᱮᱫᱟ
ᱢᱤᱱᱟᱹᱧᱟ ᱫᱩᱲᱩᱵ ᱵᱟᱲᱟ ᱦᱩᱭ ᱠᱟᱱᱟ ᱟᱢᱜᱮ?
ᱤᱧᱦᱚᱸ ᱦᱟᱦᱮ-ᱱᱟᱱᱛᱮ ᱢᱟᱴᱷ ᱥᱮᱫ ᱤᱧ ᱩᱰᱩᱝ ᱠᱟᱱᱟ ᱥᱮᱫ ᱚᱲᱟᱜ ᱨᱮ ᱴᱟᱣᱟᱨ ᱵᱷᱟᱜᱮ ᱵᱟᱭ ᱧᱟᱢ ᱜᱮᱭᱟ ᱚᱱᱟ ᱛᱮᱼᱼ ᱯᱷᱟᱠᱟ ᱥᱮᱫ ᱠᱷᱚᱱᱟᱜ ᱤᱧ ᱜᱟᱞᱢᱟᱨᱟᱣ ᱟᱢᱟ᱾
ᱫᱟᱜ ᱡᱟᱹᱲᱤ ᱚᱠᱟᱞᱮᱠᱟ ᱦᱩᱭᱩᱜ ᱠᱟᱱᱟ ᱟᱯᱮ ᱥᱮᱫ?
ᱩᱸ ᱢᱚᱴᱟᱢᱩᱴᱤ ᱥᱮᱛᱟᱜ ᱠᱷᱚᱱᱟᱜ ᱮ ᱨᱤᱢᱤᱞ ᱨᱤᱢᱤᱞ ᱠᱮᱫᱟᱭᱼᱼ ᱛᱟᱨᱯᱚᱨᱮᱼᱼ ᱫᱟᱜ ᱫᱚ ᱛᱤᱠᱤᱱ ᱛᱟᱨᱟᱥᱤᱧ ᱥᱮᱫ ᱮ ᱫᱟᱜ ᱠᱮᱫᱟᱭ ᱱᱟᱥᱮᱱᱟᱜ᱾ ᱛᱮᱦᱮᱱ ᱟᱯᱮ ᱥᱮᱱ ᱤᱧ ᱪᱟᱞᱟᱜ ᱟ ᱢᱮᱱᱛᱮᱫ᱾ ᱟᱯᱮ ᱯᱟᱨᱚᱢ ᱠᱟᱛᱮᱜ ᱜᱮ ᱛᱟᱞᱚᱢ ᱯᱟᱨᱚᱢ ᱠᱟᱛᱮᱜ ᱦᱩᱭᱩᱜ ᱠᱟᱱᱟ ᱥᱮᱼᱼ ᱛᱮᱦᱮᱧ ᱫᱚ ᱩᱢ ᱛᱟᱠᱚ ᱜᱟᱯᱟ ᱥᱟᱹᱨᱫᱤ ᱛᱟᱠᱚ᱾
ᱦᱮᱸ
ᱛᱟᱦᱚᱞᱮ ᱚᱱᱟ ᱠᱚᱨᱮ ᱜᱮᱢ ᱪᱟᱞᱟᱜ-ᱟ? ᱜᱟᱯᱟ ᱥᱮᱜ ᱤᱧ ᱪᱟᱞᱟᱜ-ᱟ᱾ ᱛᱚᱵᱮ ᱟᱢ ᱥᱟᱞᱟᱜ ᱤᱧᱼᱼ
ᱧᱮᱯᱮᱞ ᱛᱟᱨᱟᱜ-ᱟ ᱦᱟᱸᱜ ᱳᱭ ᱟᱨᱠᱤ ᱱᱤᱡᱮ ᱫᱚ ᱧᱮᱞ ᱱᱮᱶᱛᱟ᱾ ᱚᱲᱟᱜ ᱦᱚᱲᱟᱜ ᱱᱮᱣᱛᱟ ᱫᱚ ᱦᱮᱱᱟᱜ-ᱟ᱾
ᱟᱫᱚ ᱛᱟᱦᱞᱮ ᱟᱢ ᱥᱟᱸᱣ ᱚᱱᱟᱛᱤᱧ ᱧᱮᱯᱮᱞ ᱫᱚ ᱧᱮᱯᱮᱞ ᱛᱚᱨᱟ ᱦᱩᱭᱩᱜ-ᱟ᱾ ᱥᱳᱨ ᱥᱳᱯᱩᱳ ᱟᱫᱚᱦᱼᱼ ᱛᱤᱱ ᱦᱚᱲ ᱵᱤᱱ ᱛᱟᱦᱮᱸᱱᱟ ᱚᱸᱰᱮ ᱫᱚ? ᱯᱮ ᱦᱚᱲ ᱥᱮ ᱵᱟᱨ ᱦᱚᱲ᱾
ᱵᱟᱨ ᱦᱚᱲ ᱞᱤᱧ ᱛᱟᱦᱮᱸᱱᱟ ᱦᱤᱛᱳᱜ ᱫᱚ ᱞᱟᱦᱟ ᱛᱮᱞᱮ ᱛᱟᱦᱮᱸᱱ ᱠᱟᱱ ᱛᱟᱦᱮᱸᱜᱼᱼ ᱯᱮ ᱦᱚᱲ ᱢᱤᱫ ᱦᱚᱲ ᱫᱚ ᱟᱫᱚᱼᱼ ᱚᱲᱟᱜ ᱨᱮ ᱠᱟᱹᱡ ᱚᱥᱩᱵᱤᱫᱟ ᱠᱷᱟᱹᱛᱤᱨ ᱛᱟᱦᱚᱞᱮ ᱞᱟᱹᱭᱫᱟᱭ ᱵᱟᱹᱧ ᱛᱟᱦᱮᱸ ᱫᱟᱲᱮᱭᱟᱜ ᱠᱟᱱᱟ ᱵᱟᱭ ᱛᱟᱦᱮᱸᱱ ᱠᱟᱱᱟ ᱟᱫᱚ
ᱚ ᱟᱪᱪᱷᱟ-ᱟᱪᱪᱷᱟ-ᱟᱪᱪᱷᱟ᱾ ᱡᱟᱭᱦᱳᱠ ᱟᱪᱪᱷᱟ ᱛᱮᱦᱮᱧ ᱫᱚ ᱞᱚᱜᱚᱱᱚ ᱦᱮᱱᱟᱜ-ᱟ ᱵᱟᱝ?
ᱦᱮᱸ ᱛᱮᱦᱮᱧ ᱫᱚ ᱞᱚᱜᱚᱱᱚ ᱢᱮᱱᱟᱜ-ᱟ ᱫᱚᱢᱮ ᱠᱚ ᱵᱟᱯᱞᱟᱜ ᱠᱟᱱᱟ ᱱᱚᱣᱟ ᱥᱩᱨ ᱠᱚᱨᱮ ᱦᱚᱸ᱾
ᱦᱮᱸ ᱛᱮᱦᱮᱧ ᱴᱟᱢᱟᱠ ᱥᱟᱹᱰᱤᱧ ᱟᱸᱡᱚᱢ ᱜᱚᱫ ᱠᱮᱫᱟ ᱱᱚᱰᱮ ᱠᱷᱚᱱᱟᱜ ᱚᱱᱟ ᱠᱟᱹᱛᱧ ᱤᱧ ᱞᱟᱹᱭ ᱮᱫᱟᱼᱼ ᱞᱚᱜᱚᱱᱚ ᱦᱮᱱᱟᱜ ᱟᱠᱟᱫᱟ᱾
ᱟᱪᱪᱷᱟ
ᱪᱟᱞᱟᱜ ᱦᱳᱭ ᱫᱟᱬᱟᱱ᱾
ᱦᱩᱸ ᱦᱮᱸ
ᱛᱟᱨᱯᱚᱨᱮ ᱠᱤᱫᱩᱜ ᱫᱚ ᱦᱩᱭᱱᱟ ᱥᱮ ᱟᱨᱤᱭᱟ?
ᱟᱣᱨᱤ ᱦᱩᱭᱩᱜ-ᱟ ᱦᱳᱭᱳᱜ-ᱟ ᱢᱤᱫ ᱜᱷᱟᱹᱲᱤᱡ ᱯᱚᱨᱮ᱾
ᱢᱤᱫ ᱜᱷᱟᱹᱲᱤᱡ ᱯᱚᱨ ᱵᱟᱝ
ᱟᱢᱟᱝ ᱫᱚ?
ᱤᱧ ᱦᱚᱸ ᱟᱣᱨᱤᱧ ᱠᱤᱫᱩᱜᱚᱜ-ᱟ ᱟᱫᱚ ᱫᱟᱠᱟ ᱠᱚ ᱪᱚᱸᱫᱟ ᱟᱠᱟᱫᱟ ᱛᱮᱦᱮᱧ ᱫᱚ ᱫᱤᱱᱟᱹᱢ ᱫᱤᱱ ᱜᱮ ᱨᱩᱼᱼ ᱴᱤ ᱛᱮᱦᱮᱧ ᱫᱚ ᱱᱟᱥᱮ ᱡᱤᱞ ᱠᱚ ᱠᱤᱨᱤᱧ ᱟᱹᱜᱩ ᱦᱩᱭ ᱠᱟᱱ ᱛᱮ ᱟᱫᱚᱧ ᱢᱮᱱᱫᱟ ᱦᱟᱯᱮᱼᱼ ᱛᱟᱦᱚᱞᱮ ᱛᱮᱦᱮᱧ ᱫᱚ ᱮᱭᱟ ᱮᱱᱟᱝ ᱢᱤᱫᱴᱟᱝᱼᱼ ᱵᱷᱟᱲᱟ ᱯᱟᱨᱚᱢᱮᱱ ᱛᱤᱧᱟ ᱵᱟᱲᱟᱭᱟᱢ ᱚᱱᱟ ᱠᱷᱟᱛᱤᱛᱮ ᱡᱤᱞ ᱠᱤᱨᱤᱧ ᱟᱹᱜᱩ ᱦᱩᱭ ᱮᱱᱟ᱾
ᱟᱪᱪᱷᱟ᱾
ᱮᱱᱟᱝ ᱛᱟᱣᱤᱧ ᱢᱮᱛᱟᱫ ᱢᱮᱭᱟ ᱡᱮ ᱵᱟᱡᱟᱨ ᱪᱟᱞᱟᱜ ᱠᱟᱱᱟ ᱞᱮ᱾
ᱦᱮᱸ
ᱛᱟᱦᱚᱞᱮ ᱵᱟᱡᱟᱨ ᱪᱟᱞᱟᱣ ᱦᱳᱭᱮᱱᱟ ᱵᱟᱡᱟᱨ ᱪᱟᱞᱟᱣ ᱦᱳᱭᱮᱱ ᱠᱷᱟᱱ ᱫᱚ ᱟᱫᱚ ᱨᱩᱣᱟᱹᱲ ᱥᱳᱢᱚᱡᱼᱼ ᱴᱳᱴᱳ ᱛᱮ-ᱥᱮᱼᱼ
ᱦᱮᱸ
ᱟᱫᱚ ᱢᱤᱫᱴᱟᱝ ᱜᱚᱪᱪᱟ ᱛᱟᱦᱮᱸ ᱠᱟᱱᱟ, ᱟᱫᱚ ᱚᱱᱟ ᱜᱚᱪᱪᱟ ᱛᱟᱦᱮᱸ ᱠᱟᱱ ᱠᱷᱟᱱ, ᱟᱫᱚ ᱜᱚᱪᱪᱟ ᱨᱮᱦᱚᱸ ᱫᱟᱜ ᱛᱮ ᱯᱮᱨᱮᱡ ᱟᱠᱟᱱᱟ᱾ ᱟ, ᱛᱟᱦᱚᱞᱮ ᱟᱫᱚ ᱟᱞᱮ ᱞᱮ ᱦᱤᱡᱩᱜ ᱠᱟᱱᱟ ᱦᱟᱱᱛᱮ ᱠᱷᱚᱱᱟᱜ ᱟᱫᱚ ᱦᱤᱡᱩᱜ ᱠᱟᱱ ᱠᱷᱟᱱ ᱞᱮ ᱞᱟᱜᱟ ᱠᱟᱫ ᱛᱟᱞᱮᱭᱟ ᱴᱳ ᱟᱫᱚ ᱢᱮᱫᱴᱟᱝ, ᱢᱟᱞᱟ ᱯᱟᱹᱴᱤ ᱟᱫᱚ ᱩᱱᱤ ᱢᱚᱴᱚᱨᱥᱟᱭᱠᱮᱞ ᱛᱮ ᱯᱟᱨᱚᱢᱮᱱᱟ᱾ ᱯᱟᱨᱚᱢᱮᱱ ᱠᱷᱟᱱ ᱫᱚ ᱟᱫᱚ ᱚᱱᱟ ᱫᱷᱟᱨᱮ ᱠᱷᱚᱱ ᱱᱚᱣᱟ ᱫᱷᱟᱨᱮ ᱧᱚᱜ ᱛᱮᱜᱮ ᱯᱟᱨᱚᱢ ᱜᱚᱜ ᱠᱟᱫᱟᱭ ᱱᱚᱣᱟ ᱴᱳᱴᱳ ᱦᱚᱸ᱾ ᱴᱳᱴᱳ ᱦᱚᱸ ᱯᱟᱨᱚᱢ ᱜᱚᱫ ᱠᱟᱜ ᱠᱷᱟᱱ-ᱮ ᱮᱢᱚᱱ ᱪᱮᱨᱦᱟ ᱠᱷᱚᱪᱪᱟᱨᱮ ᱵᱚᱞᱚᱭᱮᱱᱟ ᱫᱷᱟᱲᱟᱥ, ᱫᱷᱟᱲᱟᱥ ᱠᱟᱛᱮᱫ ᱛᱮᱜᱳᱭᱱᱟ ᱛᱮᱢᱚᱱ ᱵᱟᱹᱭ ᱵᱟᱹᱭ ᱠᱳᱸᱰᱮᱞᱱᱟ᱾ ᱟᱫᱚ ᱱᱤᱡᱮ ᱛᱮᱸᱜᱳ ᱦᱳᱭᱱᱟ᱾ ᱵᱟᱡᱟᱣ ᱫᱚ ᱵᱟᱝ ᱵᱟᱡᱟᱣ ᱦᱩᱭ ᱞᱮᱱᱟ? ᱟᱞᱮ ᱫᱚ ᱵᱚ ᱟᱸᱡᱚᱢ ᱠᱷᱟᱱᱮᱢ ᱠᱷᱟᱨᱟᱯ ᱟᱞᱚᱵᱮᱱ ᱞᱮᱠᱷᱟ ᱟᱹᱭᱠᱟᱹ ᱦᱩᱭᱱᱟ᱾ ᱟᱫᱚ ᱡᱚᱢ ᱫᱚᱨ ᱠᱟᱨ ᱠᱟᱱᱟᱞᱮ ᱛᱮᱦᱮᱧ ᱡᱤᱞ ᱠᱚᱞᱮ ᱮᱸᱻ ᱞᱟᱱᱫᱟ ᱫᱚ ᱵᱟᱝ ᱥᱟᱯᱲᱟᱜ ᱠᱟᱱ ᱛᱤᱧᱟ᱾ ᱦᱮᱸ ᱪᱮᱫ ᱮᱢ ᱞᱟᱹᱭ ᱫᱟ?
ᱤᱱᱟᱹ ᱟᱵᱚ ᱫᱚ ᱯᱟᱹᱦᱤᱞ ᱠᱷᱚᱱᱜᱮ ᱚᱱᱠᱟᱱᱟᱜ ᱦᱳᱭ ᱞᱮᱱᱠᱷᱟᱱ ᱜᱮ ᱜᱷᱚᱴᱚᱱᱟ ᱠᱚ ᱟᱵᱚ ᱚᱱᱠᱟ ᱵᱚᱱ ᱢᱚᱱᱮᱭᱟ ᱡᱮ, ᱛᱮᱦᱮᱧ ᱫᱚ ᱯᱷᱟᱸᱲᱟᱜᱮ ᱛᱟᱦᱮᱸ ᱠᱟᱱᱟ ᱡᱟᱹᱱᱤᱡ ᱠᱷᱟᱱ, ᱦᱮᱸ ᱚᱱᱟ ᱞᱮᱠᱟᱛᱮ ᱠᱟᱹᱡ ᱡᱮᱞ ᱦᱟ ᱠᱩ ᱡᱚᱢ ᱟᱜ-ᱟ ᱵᱟᱹᱞᱤ ᱢᱚᱱ ᱫᱚ ᱥᱮ ᱪᱮᱫ?
ᱦᱩᱸ ᱵᱟᱠᱷᱟᱱ ᱫᱚ ᱜᱟᱯᱟ ᱱᱮᱶᱛᱟ, ᱛᱟᱦᱮᱸ ᱠᱟᱱᱟ᱾ ᱜᱟᱯᱟ ᱫᱚ ᱡᱚᱢ ᱧᱟᱢ ᱠᱚᱜ-ᱟ ᱪᱤᱠᱟᱹ ᱫᱚᱞᱮ ᱛᱮᱦᱮᱧᱟᱜ ᱫᱤᱱ ᱯᱷᱟᱲᱟ ᱛᱟᱦᱮᱸ ᱠᱟᱱᱟᱞᱮ ᱛᱮᱦᱮᱧᱟᱜ ᱫᱤᱱ ᱵᱟ
ᱦᱮᱸ ᱦᱮᱸ ᱚᱱᱮ ᱦᱩᱭᱱᱟ ᱱᱟᱣᱟ ᱠᱟᱛᱮ,
ᱦᱮᱸ
ᱡᱤᱣᱤ ᱟᱨᱚ ᱨᱩᱣᱟᱹᱲ ᱮᱱᱟ ᱥᱮ ᱪᱮᱫ?
ᱮᱠᱵᱟᱨᱮ ᱛᱟᱦᱚᱞᱮ ᱟᱨ ᱞᱟᱸᱫᱟ ᱦᱚᱸ ᱠᱩᱴᱴᱷᱤᱱ ᱞᱤᱧ ᱞᱟᱱ ᱫᱟ ᱵᱩᱡᱷᱟᱹᱣ ᱠᱮᱫᱟ ᱱᱤᱛᱚᱜ ᱚᱱᱟ ᱠᱟᱛᱷᱟᱧ ᱫᱤᱥᱟᱹᱭᱟ ᱫᱟ ᱥᱮ ᱚᱱᱟ ᱥᱤᱱ ᱠᱚᱫᱚ ᱠᱩᱴᱷᱤᱱᱜᱮ ᱞᱟᱱᱫᱟ ᱵᱩᱡᱷᱟᱹᱣᱤᱧ ᱠᱟᱱᱟ᱾ ᱟᱨ ᱪᱮᱫ ᱮᱢ ᱪᱤᱠᱟᱹ ᱫᱟ, ᱟᱫᱚᱧ ᱠᱚᱭᱚᱜᱟᱭ ᱠᱟᱱᱟ ᱰᱟᱭᱵᱷᱟᱨ ᱡᱟᱸᱦᱟᱭ ᱰᱟᱭᱵᱷᱟᱨ ᱜᱮ ᱢᱮᱱᱟᱭᱟ ᱟᱭᱟᱜ ᱜᱮ, ᱟᱫᱚ ᱢᱟᱹᱞᱤᱠ ᱜᱮ ᱰᱟᱭᱵᱷᱟᱨ ᱫᱚ ᱴᱳᱴᱳ ᱨᱮᱫᱚ ᱟᱫᱚ ᱛᱟᱦᱚᱞᱮ ᱟᱫᱚᱧ ᱞᱟᱸᱫᱟᱭᱟᱹᱧ ᱮᱴᱟᱜ ᱜᱮ ᱨᱟᱹᱜᱤ ᱟᱭ ᱞᱟᱹᱭᱫᱟᱭ ᱤᱧᱟᱹᱜ ᱜᱟᱹᱰᱤ ᱠᱳᱸᱰᱮᱞ ᱠᱟᱱᱟ ᱟᱡ ᱮ ᱞᱟᱸᱫᱟᱭᱫᱟᱭ᱾
ᱟᱨ ᱟᱹᱛᱳ ᱨᱮᱫᱚ ᱭᱟ ᱡᱷᱟᱹᱣ ᱢᱮᱱᱛᱮ ᱠᱩᱲᱤ ᱦᱚᱯᱚᱱ ᱠᱚ ᱡᱟᱣᱨᱟᱭᱮᱱᱟ᱾
ᱦᱮᱸ ᱟᱫᱚ ᱚᱱᱠᱟᱱᱟᱜ ᱜᱷᱚᱴᱚᱱᱟ ᱜᱷᱚᱴᱟᱣ ᱞᱮᱠᱷᱟᱱ ᱛᱚ ᱠᱩᱲᱤ ᱦᱚᱯᱚᱱ ᱫᱚ ᱢᱤᱫ,
ᱦᱮᱸ ᱚᱱᱟ ᱠᱷᱟᱹᱛᱤᱨ ᱢᱤᱫ ᱜᱷᱟᱹᱲᱤᱡ, ᱛᱮᱠᱚ ᱡᱟᱣᱨᱟᱭᱮᱱᱟ ᱢᱟᱱᱮ ᱱᱚᱝᱠᱟ ᱟᱫᱚ ᱞᱟᱡᱟᱣ ᱦᱚᱸ ᱵᱩᱡᱷᱟᱹᱜ ᱠᱟᱱᱟ ᱟᱫᱚ, ᱪᱟᱣ ᱠᱟᱛᱮᱢ ᱮᱢ ᱪᱤᱠᱟᱹᱭᱟ ᱢᱟ ᱞᱟᱹᱭᱢᱮ ᱠᱚᱸᱰᱮᱞ ᱦᱳᱭ ᱠᱟᱱᱟ᱾ ᱟᱫᱚ ᱪᱮᱫ ᱮᱢ ᱪᱤᱠᱟᱭᱟ ᱢᱟ ᱟᱫᱚ ᱚᱱᱟ ᱧᱩᱭ ᱡᱚᱝ ᱦᱚᱲ ᱞᱮᱠᱟ ᱟᱹᱭᱠᱟᱹᱣ ᱮᱱᱟ ᱟᱨᱠᱤ ᱢᱚᱱᱮ ᱛᱮ,
ᱟᱫᱚ ᱩᱱᱠᱩ ᱦᱚᱸ ᱡᱟᱹᱱᱤᱡ ᱠᱷᱟᱱ ᱠᱚ ᱢᱚᱱᱮ ᱠᱮᱫᱟ ᱵᱟᱡᱟᱣ ᱴᱟᱡᱟᱣ ᱱᱟᱠᱚ ᱥᱮ ᱪᱮᱫ ᱦᱟᱯᱮ ᱵᱚᱱ ᱧᱮᱞ ᱞᱮᱠᱚᱜᱮ,
ᱦᱮᱸ
ᱡᱟᱭᱦᱳᱠ ᱵᱟᱯᱮ ᱵᱟᱡᱟᱣ ᱠᱟᱱᱟ᱾
ᱦᱮᱸ ᱵᱟᱝ ᱵᱟᱡᱟᱣ ᱦᱳᱭ ᱠᱟᱱ ᱠᱷᱟᱹᱛᱤᱨ, ᱛᱮᱜᱮ ᱛᱚ ᱚᱸᱰᱮᱜᱮ ᱥᱚᱝᱜᱮ ᱛᱮ ᱟᱨ ᱢᱮᱫᱴᱟᱝ ᱠᱚᱲᱟ ᱡᱟᱸᱦᱟᱭ ᱛᱟᱦᱮᱸ ᱠᱟᱱᱟᱭ ᱤᱧ ᱥᱟᱶᱛᱮ, ᱩᱱᱤ ᱫᱚ ᱥᱚᱝᱜᱮ ᱛᱮᱜᱮ ᱮᱸᱰᱮ ᱜᱮ ᱛᱟᱦᱮᱸ ᱠᱟᱱᱟ᱾
ᱦᱩᱸ
ᱵᱮᱞ ᱯᱟᱛᱟ,
ᱦᱮᱸ᱾
ᱟᱫᱚ ᱢᱤᱫ ᱠᱚᱲᱟ ᱜᱮᱭ ᱫᱟᱹᱲ ᱟᱹᱜᱩ ᱜᱚᱫ ᱠᱮᱫᱟᱭ ᱛᱟᱦᱚᱞᱮ ᱚᱱᱟ ᱴᱳᱴᱳ ᱜᱚᱦᱚᱲ ᱥᱚᱡᱷᱮ ᱜᱚᱲᱚᱣ ᱟᱫ ᱞᱮ ᱴᱳᱴᱳ ᱜᱚᱦᱚᱲ ᱥᱚᱡᱷᱮ ᱜᱚᱲᱚᱣ ᱟᱫ ᱞᱮᱠᱷᱟᱱ ᱫᱚ ᱫᱤᱥᱟᱹ ᱠᱮᱫᱮ ᱠᱷᱟᱱ ᱞᱟᱹᱭᱫᱟᱭ ᱞᱟᱹᱭ ᱫᱟ ᱦᱟᱛᱟᱣ ᱤᱫᱤ ᱜᱤᱧ ᱩᱱᱤᱫᱚ ᱥᱚᱝᱜᱮ ᱡᱮᱞ ᱦᱟᱛᱟᱣ ᱠᱮᱜ-ᱟᱭ ᱤᱫᱤ ᱪᱟᱞᱟᱣ ᱱᱟᱢ ᱛᱟᱭᱱᱚᱢ ᱛᱟᱭᱱᱚᱢ ᱛᱮ ᱟᱨᱮ ᱠᱩᱞᱤᱭᱮ ᱠᱟᱱᱟ ᱞᱟᱹᱭᱫᱟᱹᱧ ᱦᱮᱸᱱᱟᱜ-ᱟ ᱟᱫᱚᱭ ᱞᱟᱹᱭᱫᱟ ᱵᱟᱝ ᱵᱟᱹᱱᱩᱜ-ᱟ ᱛᱟᱦᱞᱮ ᱪᱟᱵᱟ ᱟᱠᱟᱱᱟ ᱟᱫᱚᱭ ᱞᱟᱹᱭᱫᱟ ᱡᱷᱚᱛᱚᱧ ᱜᱩᱪᱷᱟᱹ ᱜᱩᱪᱷᱤ ᱠᱟᱫᱟ᱾ ᱟᱫᱚᱧ ᱞᱟᱹᱭᱫᱟ ᱱᱤᱛᱚᱜ ᱵᱟᱹᱧ ᱟᱹᱜᱩ ᱞᱮᱠᱷᱟᱱ ᱛᱟᱨᱟ
ᱠᱮᱫᱟ ᱥᱮ ᱪᱮᱜ᱾
ᱦᱮᱸ᱾
ᱤᱧᱫᱚᱧ ᱢᱚᱱᱮᱭ ᱫᱟ ᱠᱟᱹᱡ ᱵᱟᱹᱲᱤᱡ ᱧᱚᱜ ᱮᱢ ᱵᱩᱡᱷᱟᱹᱣ ᱠᱮᱫᱟ ᱯᱟᱲᱦᱟ ᱱᱚᱝᱠᱟ ᱦᱩᱭᱱᱟ ᱟᱨ ᱧᱟᱢ ᱦᱚᱸ ᱵᱟᱝ ᱧᱟᱢᱱᱟ ᱡᱤᱞᱦᱚᱸ᱾
ᱦᱮᱸ ᱟᱫᱚᱭ ᱞᱟᱹᱭᱫᱟ ᱢᱟ ᱛᱩᱵᱩ ᱞᱮᱵᱮᱱ ᱫᱟᱹᱞ ᱩᱛᱩ ᱫᱚ ᱚ ᱴᱟᱭᱤᱢ ᱦᱚᱸ ᱚ ᱴᱟᱭᱤᱢ ᱜᱚᱜ ᱠᱟᱱᱟ ᱟᱫᱚ ᱞᱟᱹᱭᱫᱟ ᱛᱟᱨᱟᱥᱤᱧ ᱨᱮᱦᱚᱸ ᱞᱤᱧ ᱡᱚᱢ ᱟᱠᱟ ᱦᱩᱭᱩᱜ-ᱟ ᱞᱮᱫᱤᱧ᱾
ᱦᱮᱸ ᱵᱟᱡᱟᱨ ᱠᱚᱨᱮ ᱠᱷᱟᱱ ᱦᱚᱭᱛᱳ ᱧᱟᱢ ᱠᱚᱜ-ᱟ᱾ ᱟᱫᱚ ᱟᱛᱳ ᱥᱮᱫ ᱨᱮᱛᱚ ᱚᱱᱠᱟ ᱫᱚ ᱵᱟᱝ ᱧᱟᱢᱚᱜ-ᱟ᱾
ᱚᱱᱟ ᱦᱩᱭᱩᱜ ᱠᱷᱟᱱ ᱢᱮᱱ ᱠᱟᱛᱷᱟ᱾
ᱛᱟᱦᱞᱮ ᱯᱚᱨᱚᱵᱽ ᱠᱚ ᱪᱮᱫᱠᱟ ᱯᱮ ᱥᱟᱯᱲᱟᱜ ᱠᱟᱱᱟ?
ᱥᱟᱯᱲᱟᱣ ᱫᱚ ᱵᱷᱟᱜᱤ ᱜᱮ ᱥᱟᱯᱲᱟᱣ ᱫᱚ ᱦᱩᱭᱩᱜ ᱠᱟᱱᱟ᱾ ᱟᱫᱚ ᱱᱤᱡᱮ ᱦᱚᱸ ᱦᱟᱱᱛᱮ ᱱᱟᱛᱮ ᱦᱩᱭᱩᱜ ᱠᱟᱱᱟ ᱛᱟᱨᱯᱚᱨᱮ ᱟᱸᱭ ᱡᱟᱦᱟᱸᱭ ᱠᱚ ᱦᱮᱱᱟᱜ ᱠᱟᱜ ᱠᱚ ᱠᱤᱪᱷᱩ ᱩᱝᱠᱩ ᱦᱚᱸ ᱛᱤᱦᱤᱧ ᱪᱤᱴᱷᱤ ᱵᱤᱞᱤ ᱨᱮᱱᱟᱜ ᱠᱟᱛᱷᱟ ᱠᱚ ᱞᱟᱹᱭ ᱞᱮᱫ ᱛᱟᱦᱮᱸ ᱯᱟᱨᱢᱤ ᱥᱮᱱ ᱦᱟᱛᱟᱣ ᱨᱮᱱᱟᱜ ᱦᱟᱸᱰᱮ᱾
ᱦᱮᱸ ᱦᱮᱸ᱾
ᱟᱫᱚ ᱥᱮᱛᱟᱜ ᱫᱚ ᱚᱱᱮ ᱪᱟᱞᱟᱣ ᱜᱮ ᱠᱟᱛᱷᱟ ᱛᱟᱦᱮᱸ ᱠᱟᱱᱟ ᱮᱢᱱᱤ ᱛᱮᱜᱮ ᱛᱚ ᱚᱱᱟ ᱵᱟᱡᱟᱨ ᱜᱮ ᱪᱟᱞᱟᱣ ᱦᱩᱭᱱᱟ᱾ ᱠᱷᱚᱥᱞᱟ ᱟᱹᱠᱷᱨᱤᱧ ᱦᱚᱴᱚ ᱟᱫᱚᱧ ᱞᱟᱹᱭᱫᱟ ᱛᱟᱦᱚᱞᱮ ᱤᱱᱟᱹ ᱞᱮᱠᱟᱛᱮ ᱚᱱᱛᱮ ᱪᱟᱞᱟᱜ ᱦᱩᱭᱩᱜ ᱠᱟᱱᱟ ᱮᱠᱟᱞᱛᱮ ᱪᱤᱴᱷᱤ ᱮᱢ ᱦᱚᱴᱚᱣᱟᱠᱚ ᱦᱩᱭᱩᱜ-ᱟ ᱯᱟᱨᱢᱤᱥᱮᱱ ᱦᱟᱛᱟᱣ ᱞᱮᱠᱟᱛᱮ᱾
ᱦᱮᱸ ᱛᱚ᱾
ᱟᱭᱥᱤ ᱟᱨᱠᱤ ᱟᱫᱚ ᱦᱚᱲ ᱦᱚᱸ ᱵᱟᱹᱧ ᱧᱟᱢ ᱞᱮᱫ ᱠᱚᱣᱟ ᱚᱱᱠᱟ ᱞᱮᱠᱟ᱾ ᱟᱫᱚ ᱴᱳᱴᱳ ᱛᱮᱜᱮ ᱪᱟᱞᱟᱣ ᱦᱩᱭᱱᱟ ᱵᱟᱭᱤᱠ ᱛᱮᱫᱚ ᱵᱟᱝ ᱪᱟᱞᱟᱣ ᱦᱩᱭ ᱞᱮᱱᱟ ᱵᱟᱝ ᱵᱟᱭᱤᱠ ᱛᱮ ᱪᱟᱞᱟᱣ ᱦᱩᱭ ᱞᱮᱱ ᱠᱷᱟᱡ ᱫᱚ᱾ ᱟᱫᱚ ᱞᱟᱹᱡ ᱟᱨᱦᱚᱭ ᱢᱤᱫᱽ ᱛᱮᱜᱮᱧ ᱩᱭᱦᱟᱹᱨ ᱵᱷᱟᱵᱽᱱᱟ ᱠᱮᱫᱟ ᱞᱟᱹᱭ ᱫᱟᱹᱧ ᱟᱹᱠᱷᱨᱤᱧ ᱪᱟᱞᱟᱜ ᱦᱩᱭᱩᱜ ᱠᱟᱱᱟ ᱛᱩᱞ ᱟᱹᱲᱜᱚ ᱛᱟᱦᱚᱞᱮ ᱢᱤᱫᱴᱟᱝ ᱯᱚᱭᱥᱟ ᱥᱟᱞᱟᱜ ᱫᱮᱠᱷᱟ ᱠᱚᱨᱛᱮ ᱜᱮᱞᱮ ᱚᱱᱠᱟ ᱰᱨᱮᱥ ᱞᱟᱜᱟᱣ ᱠᱟᱛᱮᱫ ᱪᱟᱞᱟᱜ ᱦᱩᱭᱩᱜ-ᱟ᱾ ᱛᱟᱦᱞᱮ ᱞᱟᱹᱭ ᱫᱳ ᱱᱤᱛᱚᱜ ᱫᱚ ᱵᱟᱫᱽ ᱠᱟᱜ ᱢᱮ ᱞᱟᱹᱭ ᱫᱟᱹᱧ ᱱᱤᱛᱚᱜ ᱫᱚ ᱟᱹᱠᱷᱨᱤᱧ ᱪᱟᱞᱟᱜ ᱦᱩᱭᱩᱜ ᱠᱟᱱᱟ ᱟᱹᱷᱨᱤᱧ ᱦᱚᱲ ᱞᱮᱠᱟ ᱜᱮ ᱪᱟᱞᱟᱜ ᱦᱩᱭᱩᱜ-ᱟ᱾ ᱮᱸᱦᱮᱴ ᱜᱮᱸᱦᱮᱴ ᱪᱟᱵᱟᱜ ᱟᱢ ᱥᱮ ᱚᱸᱰᱮ ᱫᱚ ᱫᱷᱩᱲᱤ ᱠᱚ ᱵᱚᱥᱛᱟ ᱠᱚ ᱛᱩᱞ ᱵᱟᱭ ᱦᱩᱭᱩᱜ ᱛᱟᱢᱟ᱾
ᱟᱨ ᱱᱤᱭᱟᱹ ᱫᱷᱟᱣ ᱫᱚ ᱫᱟᱜ ᱡᱟᱹᱲᱤ ᱦᱚᱸᱛᱚ ᱵᱟᱹᱱᱩᱜ-ᱟ?
ᱵᱟᱝ᱾
ᱯᱨᱚᱛᱮᱠ ᱥᱮᱨᱢᱟ ᱦᱩᱭᱩᱜ ᱜᱮᱭᱟ ᱛᱚ ᱫᱟᱜ ᱡᱟᱹᱲᱤ ᱛᱮ ᱮᱠᱫᱚᱢ
ᱟᱫᱚ ᱯᱟᱞᱮᱱ ᱜᱟᱯᱟ ᱢᱮᱭᱟᱝ ᱫᱤᱱ ᱯᱷᱟᱠᱟ ᱦᱮᱱᱟᱜ ᱟᱠᱟᱫ ᱜᱮᱭᱟ ᱛᱚ᱾ ᱜᱟᱯᱟ ᱢᱮᱧᱟᱝ ᱫᱤᱱ ᱛᱮ ᱯᱟᱞᱮᱱᱮ ᱫᱟᱜ ᱜᱮ᱾
ᱫᱟᱜᱽ ᱜᱮ᱾
ᱚᱱᱟ ᱦᱩᱭᱩᱜ ᱠᱟᱱᱟ ᱢᱮᱱ ᱠᱟᱛᱷᱟ᱾
ᱪᱟᱞᱟᱣ ᱥᱮᱨᱢᱟ ᱦᱚᱛᱚ ᱫᱚᱢᱮ ᱫᱟᱜ?
ᱦᱮᱸ, ᱪᱟᱞᱟᱣ ᱥᱮᱨᱢᱟ ᱫᱚ ᱟᱫᱚ ᱵᱟᱹᱧ ᱦᱮᱡ ᱠᱟᱱ ᱛᱟᱦᱮᱸᱫ ᱤᱧ ᱫᱚ ᱦᱟᱱᱛᱮ ᱨᱮᱜᱤᱧ ᱛᱟᱦᱮᱸ ᱠᱟᱱᱟ ᱢᱟᱱ ᱫᱤᱥᱚᱢ᱾
ᱚ ᱦᱮᱸ ᱪᱟᱞᱟᱣ ᱦᱩᱭ ᱞᱮᱱᱟ ᱧᱮᱧᱮᱞ ᱞᱮᱠᱟᱛᱮ᱾
ᱦᱮᱸ, ᱟᱫᱚ ᱫᱤᱱ ᱠᱟᱞᱚᱢ ᱫᱚ ᱚᱱᱛᱮ ᱨᱮᱜᱮ ᱢᱟᱱᱮ ᱨᱟᱹᱥᱠᱟᱹ ᱟᱹᱭᱠᱟᱹᱣ ᱦᱩᱭᱮᱱ ᱠᱷᱟᱱ ᱢᱟᱱ ᱫᱤᱥᱚᱢ ᱥᱮᱫ ᱨᱮᱜᱮ ᱟᱞᱮ ᱫᱚ ᱛᱮᱦᱮᱱ ᱫᱚ ᱱᱚᱣᱟ ᱱᱮᱥ ᱫᱚ ᱱᱚᱛᱮ ᱨᱮᱜᱮ ᱛᱟᱦᱮᱱ ᱯᱮ, ᱟᱫᱚ ᱛᱷᱩᱲᱤ ᱯᱮ ᱦᱮᱡ ᱫᱟᱲᱮᱭᱟᱜᱼᱟ ᱱᱚᱛᱮ ᱠᱷᱚᱱᱟᱜ ᱱᱚᱣᱟ ᱯᱮ ᱯᱟᱲᱦᱟᱣ ᱢᱩᱪᱟᱹᱫ ᱞᱮᱠᱷᱟᱱ, ᱟᱫᱚ ᱱᱚᱛᱮ ᱢᱮᱫᱦᱟ ᱵᱟᱯᱮ ᱩᱫᱩᱜᱟ ᱥᱟᱨᱤ ᱠᱟᱛᱷᱟ ᱠᱟᱱ ᱜᱮ ᱢᱟ, ᱟᱫᱚ ᱡᱟᱦᱟᱸ ᱦᱮᱡ ᱦᱳᱭ ᱠᱟᱱᱟ, ᱵᱮᱰᱤᱝ ᱠᱚ ᱜᱩᱪᱷᱟᱹᱣ ᱠᱟᱛᱮᱫ ᱟᱫᱚ ᱚᱱ
ᱦᱮᱸ,
ᱠᱚᱭᱚᱜ ᱦᱚᱸ ᱵᱟᱝ ᱠᱚᱭᱚᱜ ᱦᱳᱭᱳᱜ ᱠᱟᱱᱟ᱾ ᱠᱷᱟᱞᱤ,
ᱦᱮᱸ ᱛᱚ, ᱫᱚᱨᱠᱟᱨ ᱪᱷᱟᱲᱟ ᱪᱤᱠᱟᱹᱞᱮᱠᱟᱛᱮᱢ ᱪᱟᱞᱟᱜ-ᱟ᱾ ᱞᱟᱹᱭᱫᱟᱹᱧ ᱫᱚᱨᱠᱟᱨ ᱪᱷᱟᱲᱟ, ᱦᱤᱛᱚᱜ ᱫᱚ ᱚᱦᱚ ᱵᱚᱱ ᱪᱟᱞᱟᱣ ᱠᱚᱜᱼᱟ᱾
ᱮᱠᱵᱟᱨᱮ, ᱢᱤᱫ ᱫᱷᱟᱣ ᱫᱮᱭᱟ ᱦᱚᱴᱚ ᱠᱟᱜ ᱠᱷᱟᱱ, ᱚᱱᱟ ᱫᱚ ᱫᱚᱨᱠᱟᱨ ᱪᱷᱟᱲᱟ ᱫᱚ ᱚᱦᱚᱢ ᱥᱮᱴᱮᱨ ᱠᱚᱜᱼᱟ ᱾
ᱦᱮᱸ, ᱡᱟᱭᱦᱳᱠ ᱥᱚᱢᱚᱭ ᱠᱚᱢ ᱧᱟᱢ ᱞᱮᱠᱷᱟᱱ, ᱫᱚᱨᱠᱟᱨ ᱠᱚ ᱦᱳᱭ ᱞᱮᱱᱠᱷᱟᱱ, ᱪᱟᱞᱟᱣ ᱦᱤᱡᱩᱜ ᱢᱮ᱾
ᱦᱮᱸ ᱪᱟᱞᱟᱣ ᱫᱚ ᱟᱫᱚ ᱦᱟᱱᱮ, ᱵᱚᱨᱚ ᱯᱟᱛ ᱛᱟ, ᱪᱟᱱᱰᱨᱤ ᱪᱷᱟᱛᱟ, ᱤᱱᱟᱹᱜᱮ
ᱯᱚᱨᱚᱵ ᱢᱩᱱᱟᱹᱭ ᱨᱮ ᱪᱟᱞᱟᱣ
ᱱᱤᱭᱟᱹ ᱫᱷᱟᱣ ᱧᱮᱞ ᱦᱳᱭᱳᱜ ᱠᱟᱱᱟ, ᱫᱮᱠᱷᱤ ᱠᱷᱟᱸᱫᱟ ᱨᱟᱱᱤ, ᱪᱟᱞᱟᱣ ᱦᱳᱭᱳᱜᱼᱟ ᱥᱮ ᱪᱮᱫ?
ᱪᱮᱫᱟᱜ ᱵᱟᱝ, ᱦᱤᱡᱩᱜ ᱯᱮ, ᱦᱤᱡᱩᱜ ᱯᱮ, ᱟᱯᱮ ᱵᱟᱝᱠᱷᱟᱱ ᱪᱤᱠᱟᱹ ᱞᱮᱠᱟ ᱛᱮ ᱟᱞᱮᱭᱟᱜ
ᱦᱮᱸ,
ᱯᱚᱨᱚᱵᱽ ᱜᱮ ᱵᱟᱝ, ᱥᱟᱹᱠᱷᱤ ᱥᱵᱟᱜᱼᱟ᱾
ᱦᱮᱛᱳᱜ ᱫᱟᱲᱮ ᱩᱢᱮᱨ ᱨᱮ ᱡᱩᱫᱤ ᱵᱟᱢ ᱫᱟᱬᱟ ᱫᱟᱲᱮᱜᱼᱟ, ᱯᱚᱨᱮ ᱵᱟᱢ ᱫᱟᱬᱟ ᱫᱟᱲᱮᱜᱼᱟ ᱫᱟᱬᱟ ᱫᱟᱲᱮᱜᱼᱟᱢ ᱥᱮ ᱵᱟᱝ?
ᱠᱟᱛᱷᱟ ᱫᱚ ᱤᱱᱟᱹ ᱜᱮ ᱠᱟᱱᱟ᱾ ᱠᱟᱛᱷᱟ ᱫᱚ ᱤᱱᱟᱹᱜᱮ᱾
ᱦᱳᱭ,
ᱫᱟᱬᱟᱱ ᱛᱮᱱᱟᱜ ᱫᱚ ᱱᱮᱛᱳᱜ ᱜᱮ, ᱦᱟᱯᱮᱱ ᱫᱤᱱ ᱫᱚ ᱟᱫᱚ ᱚᱱᱟ ᱫᱚ ᱜᱷᱟᱸᱨᱚᱡᱽ ᱥᱟᱢᱴᱟᱶ ᱨᱮᱱᱟᱜ ᱨᱤᱠᱟᱹᱭ ᱦᱳᱭᱳᱜᱼᱟ ᱩᱱ ᱫᱚ᱾
ᱦᱩᱸ, ᱜᱷᱟᱸᱨᱚᱡᱽ ᱨᱮᱢ ᱛᱚᱞ ᱵᱮᱫᱷᱟᱣ ᱠᱚᱜᱼᱟ᱾
ᱮᱠ ᱵᱟᱨᱮ, ᱠᱟᱛᱷᱟ ᱫᱚ ᱚᱱᱟ ᱠᱷᱟᱛᱤᱨ ᱛᱮᱜᱮ ᱛᱚ, ᱰᱟᱹᱜᱩᱣᱟᱹ ᱦᱮᱱᱟᱜ ᱠᱟᱜ ᱵᱚᱱᱟ, ᱫᱟᱬᱟ ᱡᱚᱝ ᱦᱳᱭᱳᱜᱼᱟ᱾ ᱛᱟᱦᱚᱞᱮ ᱟᱨ ᱵᱩᱨᱩ ᱵᱚᱸᱜᱟ ᱠᱚᱢ, ᱢᱚᱱᱮᱭᱟᱜ ᱠᱟᱱᱟ ᱥᱮ ᱵᱟᱝ?
ᱪᱟᱞᱟᱜ ᱦᱳᱭᱳᱜᱼᱟ, ᱟᱫᱚ ᱦᱮᱛᱳᱜ ᱫᱚ ᱯᱩᱨᱟᱹ ᱯᱷᱟᱸᱠᱟ ᱜᱮᱭᱟᱵᱚᱱ ᱛᱚ ᱮᱠᱞᱟ, ᱮᱠᱞᱟ ᱢᱮᱱᱟᱜ ᱵᱚᱱᱟ ᱡᱷᱚᱛᱚ ᱦᱚᱲᱜᱮ᱾
ᱴᱷᱤᱠ,
ᱪᱟᱞᱟᱜ ᱦᱳᱭᱳᱜᱼᱟ, ᱢᱚᱱᱮ ᱦᱳᱭ ᱠᱟᱱᱟ᱾ ᱜᱟᱛᱮ ᱠᱚ ᱢᱮᱱ ᱵᱟᱲᱟ ᱦᱳᱭ ᱠᱟᱱᱟ, ᱪᱟᱞᱟᱜ ᱦᱳᱭᱳᱜᱼᱟ, ᱞᱟᱦᱟ ᱠᱷᱚᱱᱜᱮ᱾ ᱮᱠᱞᱟ, ᱮᱠᱞᱟ ᱛᱚ ᱵᱟᱝ ᱧᱟ ᱠᱚᱜᱼᱟ᱾
ᱦᱮᱸ, ᱥᱟᱸᱜᱮ ᱧᱚᱜ ᱜᱟᱛᱮ ᱠᱚᱲᱟᱢ ᱥᱮᱴᱮᱨ ᱞᱮᱱᱠᱷᱟᱱ ᱫᱚ, ᱟᱨᱦᱚᱸ ᱱᱟᱯᱟᱭᱚᱜᱼᱟ ᱚᱱᱟ ᱫᱚ᱾
ᱦᱮᱸ, ᱨᱟᱹᱥᱠᱟᱹ ᱧᱚᱜ ᱵᱩᱡᱷᱟᱹᱜᱼᱟ᱾
ᱦᱮᱸ ᱟᱨᱚ ᱤᱭᱟᱹ ᱥᱤᱲᱤ ᱠᱚ ᱡᱩᱛ ᱠᱟᱫᱟ ᱥᱮ ᱪᱮᱫ ᱟᱸᱡᱚᱢ
ᱥᱮᱸ ᱚᱠᱟ ᱨᱮᱱᱟᱜ ᱪᱚ, ᱚᱱᱠᱟᱱᱟᱜ ᱤᱧ ᱧᱮᱞ ᱠᱮᱫᱟ ᱵᱷᱤᱰᱤᱭᱳ᱾
ᱵᱟᱝ ᱚᱸᱰᱮ ᱜᱮ ᱠᱚ ᱵᱟᱝᱢᱟ, ᱥᱤᱲᱤ ᱠᱚ ᱡᱩᱛ ᱠᱟᱫᱟ ᱡᱟᱹᱱᱤᱡ
ᱛᱟᱦᱚᱞᱮ ᱦᱩᱭ ᱫᱟᱲᱮᱭᱟᱜᱼᱟ, ᱵᱟ ᱡᱩᱛ ᱫᱚᱨᱠᱟᱨ ᱠᱟᱱᱟ᱾ ᱪᱮᱫᱟᱜ ᱥᱮ, ᱢᱟᱱᱮ ᱞᱮᱸᱡᱮᱫ ᱞᱚᱥᱚᱫ ᱢᱟᱱᱮ ᱚᱠᱚᱭ ᱰᱷᱟᱰᱨᱟᱣᱱᱟᱭ, ᱚᱠᱚᱭ ᱪᱷᱚᱞᱠᱟᱣᱱᱟᱭ, ᱚᱠᱚᱭ ᱟᱨ ᱫᱷᱤᱨᱤ ᱠᱚ, ᱜᱩᱲᱫᱟᱹᱜ ᱠᱟᱱ ᱛᱟᱦᱮᱸᱜᱼᱟ᱾ ᱛᱟᱦᱚᱞᱮ ᱥᱤᱸᱬᱤ ᱠᱚ ᱡᱩᱛ ᱞᱮᱠᱷᱟᱱ ᱢᱟᱱᱮ ᱡᱷᱚᱛᱚ ᱨᱚᱠᱚᱢ ᱦᱚᱲ ᱜᱮᱵᱚᱱ ᱫᱮᱡ ᱫᱟᱲᱮᱜᱼᱟ, ᱜᱤᱫᱽᱨᱟᱹ ᱯᱤᱫᱽᱨᱟᱹ ᱦᱟᱲᱟᱢ ᱫᱩᱲᱩᱢ᱾
ᱮᱵᱟᱨ ᱡᱚᱭᱪᱚᱱᱰᱤ ᱡᱚᱭᱪᱚᱱᱰᱤ ᱴᱷᱮᱱ ᱦᱚ, ᱟᱹᱰᱤ ᱢᱚᱡ ᱜᱮ ᱚᱱᱰᱮ ᱫᱚ, ᱟᱹᱰᱤ ᱪᱮᱨᱦᱟ ᱥᱤᱲᱤ ᱠᱚ ᱡᱩᱛ ᱠᱟᱫᱟ, ᱟᱰᱤ ᱢᱚᱡ᱾
ᱵᱟ ᱠᱤᱪᱷᱩ ᱱᱚᱜ-ᱚᱱ ᱠᱟᱱᱟᱜ ᱡᱟᱭᱜᱟ ᱠᱚᱨᱮ ᱫᱚ, ᱥᱚᱨᱠᱟᱨ ᱢᱮᱫ ᱞᱩᱛᱩᱨ ᱦᱚᱸ ᱫᱚᱨᱠᱟᱨ ᱠᱟᱱᱟ ᱥᱮ ᱪᱮ
ᱴᱷᱤᱠ, ᱴᱷᱤᱠ,
ᱡᱩᱜ ᱞᱮᱠᱷᱟᱱ ᱠᱚᱛᱚ ᱟᱹᱰᱤ ᱱᱟᱯᱟᱭ ᱡᱷᱚᱛᱚ ᱦᱚᱲ ᱞᱟᱹᱜᱤᱫ᱾
ᱦᱮᱸ, ᱟᱨ ᱩ ᱩᱱᱛᱮ ᱫᱚ ᱟᱨᱦᱚ ᱫᱚᱢᱮ ᱫᱟᱜᱟᱭ ᱥᱮ ᱟᱸ ᱣᱟ ᱦᱩ ᱪᱤᱠᱟᱹᱢ ᱢᱮᱱ ᱡᱩᱛᱟ? ᱟ ᱡᱩᱫᱤ ᱥᱤᱲᱤ ᱜᱚ ᱵᱟᱝ ᱛᱟᱦᱮᱱᱟ, ᱮᱢᱱᱤ ᱛᱮ ᱚᱱᱟ ᱫᱷᱤᱨᱤ ᱠᱚᱛᱮ ᱡᱮᱢᱚᱱ ᱰᱷᱮᱰᱨᱟᱣ ᱱᱮᱱᱤᱡᱼᱟ ᱾
ᱦᱮᱸᱻ, ᱞᱮᱸᱡᱮᱫ ᱞᱚᱥᱚᱫ ᱮᱠᱫᱚᱢ ᱚᱠᱚᱭᱮᱜ ᱡᱩᱛᱟᱹ ᱛᱚᱯᱟᱜ, ᱚᱠᱚᱭᱮ ᱪᱷᱚᱞᱠᱟᱣ ᱧᱩᱨᱩᱜ ᱠᱟᱱᱟᱭ ᱾
ᱦᱩᱸ,
ᱫᱷᱤᱨᱤ ᱠᱚᱦᱚᱸ ᱚᱱᱠᱟ ᱩᱸ ᱫᱟᱜ-ᱫᱟᱜ ᱛᱮ ᱤᱭᱟᱹ ᱞᱮᱱᱠᱷᱟᱱ, ᱦᱚᱭᱩᱨ ᱞᱮᱱᱠᱷᱟᱱ ᱧᱩᱨᱦᱩ ᱨᱮᱱᱟᱜ ᱵᱚᱛᱚᱨ ᱠᱚ ᱛᱟᱦᱮᱱᱟ ᱥᱮ ᱾
ᱦᱮᱸ,
ᱥᱤᱲᱤ ᱠᱚ ᱡᱩᱴ ᱠᱟᱜ ᱠᱷᱟᱱ ᱵᱟᱨ ᱫᱷᱟᱨᱮᱛᱮ ᱟᱨ ᱤᱭᱟᱹ ᱛᱟᱦᱮᱱ ᱠᱷᱟᱱ ᱥᱟᱵᱟᱜ ᱟᱹᱰᱤ ᱪᱮᱨᱟ ᱥᱟᱵ ᱥᱟᱵ ᱛᱮᱢ ᱫᱮᱡᱚᱜᱼᱟ ᱾
ᱟᱝ, ᱥᱤᱲᱤ ᱥᱟᱵ ᱥᱟᱜ ᱥᱟᱭᱤᱴ ᱮᱢᱟᱜ ᱠᱷᱟᱱ ᱱᱟᱯᱟᱭ ᱠᱚᱜ ᱠᱮᱭᱟ ᱵᱟᱠᱚ ᱮᱢᱚᱜ-ᱟ, ᱚᱱᱟ ᱫᱚ ᱥᱮᱹᱢᱯᱮᱹᱞ ᱰᱷᱮ ᱥᱮᱹᱢᱯᱮᱹᱞ ᱰᱷᱟᱞᱟᱭ ᱠᱚ ᱮᱢᱟᱜ-ᱟ ᱾
ᱮᱸ ᱟᱫᱚ ᱛᱤᱱᱟᱹᱜ ᱠᱚ ᱪᱤᱠᱟᱹ ᱠᱟᱫᱟ ᱧᱮᱞ ᱞᱮᱱᱠᱷᱟᱱ ᱜᱮ ᱵᱩᱡᱩᱜᱚᱜ
ᱴᱤᱠ ᱧᱮᱞᱯ